ᱦᱮᱞᱳ ᱳ ᱾ ᱦᱮᱸ ᱡᱚᱦᱟᱨ ᱜᱮ ᱜᱚᱝᱠᱮ ᱾
ᱜᱚᱝᱠᱮ ᱾
ᱡᱚᱦᱟᱨ ᱜᱮ ᱾
ᱦᱚᱭ ᱡᱚ ᱾
ᱨᱚᱲ ᱠᱚ ᱵᱟᱝ ᱟᱡᱚᱢᱚᱜ ᱠᱟᱱ ᱛᱟᱵᱤᱱ ᱫᱚ ᱜᱚᱢᱠᱮ ᱾ ᱦᱮᱞᱞᱻᱳ ᱾
ᱞᱟᱹᱭ ᱮᱭᱟᱭ ᱞᱟᱹᱭ ᱦᱚᱲ ᱠᱚ ᱞᱟᱹᱭᱮ ᱟ ᱞᱤᱧ ᱟᱹᱰᱤ ᱵᱷᱤᱛᱤᱨ ᱨᱮ ᱵᱟᱝ ᱟᱡᱚᱢᱚᱜ ᱠᱟᱱ ᱛᱟᱵᱤᱱᱟ ᱨᱚᱲ ᱠᱚ ᱾ ᱦᱮᱞᱳ
ᱫᱚ ᱢᱮᱱᱟᱜ
ᱟᱹᱞᱤᱧᱟᱜ ᱨᱚᱲ ᱵᱟᱵᱤᱱ ᱟᱸᱡᱚᱢ ᱴᱷᱟᱹᱣᱠᱟᱹ ᱭᱮᱜ ᱟ ᱥᱮ ᱪᱮᱫ ᱞᱮᱠᱟ
ᱦᱚᱸ ᱱᱤᱛ ᱟᱸᱡᱚᱢᱚᱜ ᱠᱟᱱᱟ ᱞᱟᱹᱭ ᱵᱤᱱ
ᱞᱟᱹᱭ ᱟᱞᱤᱧ ᱤᱭᱟᱹ ᱪᱮᱫ ᱠᱚ ᱠᱟᱹᱢᱤ ᱵᱟᱲᱟᱭᱟ ᱛᱟᱦᱞᱮ ᱦᱳᱭ ᱪᱮᱫ ᱵᱤᱱ ᱠᱟᱹᱢᱤ ᱵᱟᱲᱟᱭᱮᱜᱼᱟ
ᱪᱮ ᱵᱟᱝ ᱱᱤᱛ ᱫᱚ ᱥᱤᱧ ᱵᱮᱲᱟ ᱜᱮ ᱠᱟᱹᱢᱤ ᱠᱚᱫᱚ ᱦᱩᱭ ᱱᱟ
ᱦᱮᱸ ᱤᱭᱟᱹ ᱡᱚᱢ ᱵᱟᱲᱟ ᱠᱮᱜᱼᱟ ᱥᱮ
ᱦᱳᱭ ᱡᱚᱢ ᱦᱩᱭ ᱠᱟᱱᱟ
ᱜᱚᱝᱠᱮ ᱪᱮᱫ ᱠᱚ ᱩᱛᱩ ᱵᱟᱲᱟ ᱦᱩᱭᱱᱟ
ᱛᱮᱦᱮᱧ ᱫᱚ ᱦᱳᱭ ᱡᱤᱞ ᱠᱚᱜᱮ ᱛᱮᱦᱮᱧ ᱫᱚ ᱯᱟᱛᱟ ᱠᱟᱱᱟ ᱛᱚ
ᱪᱮᱫ ᱠᱚᱯᱮ ᱱᱤᱛᱚᱜ ᱫᱚ ᱜᱟᱯᱟ ᱫᱚ
ᱛᱮᱜᱮᱧ ᱜᱟᱯᱟ ᱫᱚ ᱚᱱᱮ ᱟᱵᱚᱣᱟᱜ ᱯᱟᱛᱟ ᱛᱚ ᱵᱟᱝ ᱫᱤᱠᱩ ᱠᱚᱣᱟᱜ ᱯᱟᱛᱟ ᱜᱮ ᱨᱚᱛ ᱯᱟᱛᱟ
ᱚᱦᱚ ᱚᱱᱟ ᱠᱷᱟᱹᱛᱤᱨ ᱛᱮᱜᱮ ᱟᱞᱤᱧ ᱦᱟᱸᱜ ᱵᱟᱹᱞᱤᱧ ᱚᱦᱚ ᱚᱱᱟ ᱛᱮᱜᱮ ᱟᱹᱞᱤᱧ ᱦᱚᱸ ᱠᱟᱹᱴᱤᱡ ᱫᱷᱟᱨᱟ ᱯᱟᱲᱟᱣ ᱧᱚᱜ ᱞᱮᱜ ᱞᱤᱧᱟᱹ ᱟᱞᱤᱧ ᱵᱟᱞᱤᱧ ᱜᱩᱨᱩᱛᱛᱚ ᱞᱮᱫ
ᱟᱪᱪᱷᱟ ᱟᱪᱪᱷᱟ ᱵᱟᱵᱤᱱ ᱵᱩᱡᱷᱟᱹᱣ ᱧᱟᱢ ᱫᱟᱲᱮᱭᱟᱜ ᱠᱟᱱᱟ
ᱦᱳᱭ ᱦᱳᱭ ᱵᱟᱞᱤᱧ ᱵᱩᱡ ᱫᱟᱲᱮᱭᱟᱜ
ᱦᱩᱸ ᱟᱯᱮᱥᱮᱱ ᱫᱚ ᱵᱟᱭ ᱦᱩᱭᱩᱜ ᱜᱮᱭᱟ
ᱚᱻ ᱦᱩᱭ ᱫᱚ ᱦᱩᱭᱩᱜᱼᱟ ᱦᱳᱭ ᱫᱚ ᱦᱩᱭᱩᱜ ᱟᱫᱚ ᱱᱚᱝᱠᱟ ᱱᱚᱣᱟ ᱦᱚᱴᱟᱫ ᱫᱚ ᱦᱟᱸᱜ ᱵᱟᱞᱮ ᱯᱟᱛᱟ ᱟ ᱫᱚᱥᱮ
ᱦᱩᱸ ᱦᱩᱸ ᱦᱩᱸ ᱦᱩᱸ
ᱟᱫᱚ ᱱᱚᱝᱠᱟᱱ ᱜᱮᱭᱟ ᱦᱟᱸᱜ ᱟᱫᱚ ᱱᱚᱣᱟ ᱞᱟᱥᱟᱲᱦᱮᱫ ᱛᱮ
ᱦᱳᱭ ᱦᱳᱭ
ᱱᱚᱣᱟ ᱞᱟᱥᱟᱲ ᱦᱮᱛ ᱛᱮᱜᱮ ᱟᱵᱚ ᱫᱚ ᱯᱟᱛᱟ ᱵᱚ ᱢᱟᱱᱟᱣ ᱟᱛᱚ
ᱦᱳᱭ ᱦᱳᱭ ᱦᱳᱭ ᱵᱟᱝ ᱜᱚᱝᱠᱮ ᱵᱮᱥ ᱵᱟᱲᱟ ᱟᱸᱻ ᱦᱮᱸ ᱡᱮ ᱦᱮᱸ ᱱᱚᱝᱠᱟ ᱡᱮ ᱠᱚᱸᱰᱮᱞ ᱧᱟᱯᱟᱢ ᱵᱟᱯᱞᱟ ᱱᱤᱭᱟᱹ ᱵᱟᱹᱲᱛᱤ
ᱠᱚᱸᱰᱮᱞ ᱧᱟᱯᱟᱢ ᱵᱟᱯᱞᱟ ᱞᱟᱹᱭ ᱵᱤᱱ
ᱳ ᱢᱟᱱᱮ ᱟᱹᱰᱤ ᱡᱟᱥᱛᱤ ᱦᱩᱭᱩᱜ ᱠᱟᱱᱟ ᱟᱯᱮᱥᱮᱫ ᱫᱚ ᱠᱚᱸᱰᱮᱞ ᱧᱟᱯᱟᱢ ᱦᱳᱭ ᱦᱳᱭ ᱟᱫᱚ ᱚᱱᱟ ᱜᱤᱧ ᱞᱮᱭ ᱫᱟ ᱠᱳᱰᱮᱞ ᱧᱟᱯᱟᱢ ᱵᱟᱯᱞᱟ ᱡᱟ. ᱥᱛᱤ ᱦᱩᱭᱩᱜ ᱜᱮᱭᱟ ᱥᱮ ᱥᱟᱨᱥᱟ. ᱜᱩᱱ ᱵᱟᱯᱞᱟ ᱚᱠᱟᱴᱟᱜ ᱡᱟ. ᱥᱛᱤ ᱠᱟᱭᱛᱮ
ᱱᱤᱛᱚᱜ ᱢᱟ ᱜᱚᱝᱠᱮ ᱠᱚᱸᱰᱮᱞ ᱧᱟᱯᱟᱢ ᱵᱟᱯᱞᱟ ᱜᱮ ᱟᱹᱰᱤ ᱡᱟᱹᱥᱛᱤ ᱠᱟᱱᱟ
ᱦᱳᱭ
ᱟᱹᱰᱤ ᱟᱹᱰᱤ ᱡᱟᱹᱥᱛᱤ ᱧᱮᱞᱚᱜ ᱠᱟᱱᱟ
ᱦᱳᱭ ᱚᱱᱟᱞᱤᱧ ᱞᱮᱭᱮᱜ ᱟ ᱢᱟᱱᱮ ᱠᱚᱸᱰᱮᱞ ᱦᱮᱸ ᱧᱟᱯᱟᱢ ᱵᱟᱯᱞᱟ ᱵᱤᱱ ᱠᱩᱥᱤᱭᱟᱜ ᱜᱮᱭᱟ ᱥᱮ ᱱᱚᱝᱠᱟ ᱥᱟᱨ ᱥᱟᱹᱜᱩᱱ ᱵᱟᱯᱞᱟ ᱢᱟᱱᱮ ᱟᱵᱤᱱᱟᱜ ᱢᱚᱛ ᱛᱮ ᱟᱵᱤᱱᱟᱜ ᱨᱟᱭ ᱛᱮ ᱚᱠᱟᱞᱮᱠᱟ ᱚᱠᱟᱴᱟᱜ ᱵᱮᱥ ᱟ ᱥᱮ ᱚᱠᱟᱴᱟᱜ ᱵᱟᱹᱲᱤᱡ ᱟ ᱵᱟᱱᱟᱨ ᱜᱮ ᱴᱷᱤᱠ ᱞᱤᱧ ᱢᱚᱱᱮᱭᱟ ᱚᱱᱟ ᱠᱟᱹᱴᱤᱡ ᱵᱮᱱ ᱞᱟᱹᱭ ᱠᱷᱤᱰᱟᱹᱣ ᱟᱹᱞᱤᱧ ᱠᱷᱟᱱ ᱫᱚ ᱟᱹᱰᱤ ᱢᱚᱡᱽ
ᱦᱩᱸ ᱦᱩᱸ ᱦᱩᱸ ᱪᱮᱫᱟᱜ ᱵᱟᱝ ᱟᱹᱞᱤᱧᱟᱜ ᱡᱟᱦᱟᱸ ᱞᱟᱭ ᱛᱮᱱᱟᱜ ᱫᱚ ᱟᱵᱤᱱᱟᱜ ᱛᱮᱫᱚ ᱠᱚᱸᱰᱮᱞ ᱧᱟᱯ ᱧᱟᱯᱟᱢ ᱦᱚᱸ ᱵᱮᱥ ᱜᱮᱭᱟ ᱪᱮᱫᱟᱜ ᱞᱮᱠᱟᱛᱮ ᱧᱮᱞ ᱵᱮᱱ ᱟᱹᱠᱤᱱᱟᱜ ᱵᱟᱱᱟ ᱦᱚᱲᱟᱜ ᱢᱚᱱᱮ ᱠᱮᱴᱮᱡ ᱠᱟᱛᱮᱫ ᱢᱚᱱᱮ ᱜᱚᱴᱟ ᱠᱟᱛᱮᱫ ᱦᱟᱯᱮᱱ ᱫᱤᱱ ᱠᱤᱱ ᱜᱚᱴᱟ ᱥᱟᱨᱤᱭᱟ ᱛᱚ ᱢᱚᱱᱮᱭᱟᱞᱤᱧ ᱚᱱᱟ ᱛᱟᱞᱟ ᱨᱮ ᱦᱟᱯᱮᱱ ᱫᱤᱱ ᱠᱚ ᱡᱟᱦᱟᱱᱟᱜ ᱮᱴᱠᱮᱴᱚᱬᱮ ᱵᱟᱭ ᱥᱤᱨᱡᱟᱹᱜᱼᱟ ᱦᱚᱭᱛᱳ ᱴᱚᱵᱟ ᱨᱮ ᱵᱟᱠᱚ ᱠᱩᱥᱤᱜ ᱨᱮᱦᱚᱸ ᱟᱹᱠᱤᱱ ᱵᱟ ᱨᱚᱯ ᱛᱮᱠᱤᱱ ᱛᱟᱦᱮᱱᱟ ᱱᱟᱯᱟᱭ ᱛᱮ ᱠᱤᱱ ᱛᱟᱦᱮᱱᱟ ᱱᱚᱣᱟ ᱪᱤᱠᱟᱹᱛᱮ ᱟᱹᱞᱤᱧ ᱞᱤᱧ ᱞᱟᱹᱭᱟ ᱢᱟᱱᱮ ᱠᱚᱸᱰᱮᱞ ᱧᱟᱯᱟᱢ ᱦᱚᱸ ᱵᱮᱥ ᱜᱮᱭᱟ ᱱᱟᱯᱟᱭ ᱜᱮ
ᱞᱮᱠᱷᱟ ᱛᱮᱫᱚ ᱞᱤᱧ ᱞᱟᱹᱭ ᱟ ᱱᱤᱛᱚᱜ ᱢᱟ ᱦᱟᱸᱜ ᱜᱚᱢᱠᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱦᱟᱸᱜ ᱠᱚ ᱠᱚᱸᱰᱮᱞ ᱧᱟᱯᱟᱢ ᱵᱟᱲᱟᱜ ᱠᱟᱱ ᱜᱮᱭᱟ ᱥᱮ
ᱦᱳᱭ
ᱟᱫᱚ ᱚᱱᱠᱟ ᱞᱮᱠᱟᱛᱮ ᱦᱟᱸᱜ ᱫᱚᱢᱮ ᱦᱟᱸᱜ ᱢᱟᱹᱭ ᱛᱟᱠᱚ ᱥᱮ ᱵᱟᱹᱵᱩ ᱛᱟᱠᱚ ᱢᱟᱱᱮ ᱟ. ᱣᱨᱤ ᱦᱟᱨᱟᱜ ᱯᱩᱨᱟᱹᱣ ᱛᱮᱜᱮ ᱠᱚᱰᱮᱞ ᱧᱟᱯᱟᱢᱚᱜ ᱠᱟᱱᱟ ᱥᱮ ᱟᱫᱚ ᱵᱟᱹᱭ ᱛᱟᱠᱚ ᱦᱚᱸ ᱵᱟᱹᱵᱩ ᱛᱟᱠᱚ ᱦᱚᱸ ᱟᱨᱠᱤ ᱟᱫᱚ ᱦᱚ ᱯᱚᱨᱮ ᱯᱚᱨᱮ ᱫᱚ ᱵᱟᱝᱠᱚ ᱠᱩᱥᱤ ᱠᱟᱱᱟ ᱥᱮ ᱚᱱᱟ ᱫᱚ ᱱᱚᱜᱚ ᱱᱚᱝᱠᱟ ᱧᱮᱞᱚᱜᱚᱜ ᱠᱟᱱᱟ ᱥᱮ ᱪᱮᱫ ᱞᱮᱠᱟ
ᱦᱮᱸ ᱧᱮᱞᱚᱜ ᱠᱟᱱ ᱜᱮᱭᱟ
ᱦᱳᱭ ᱟᱫᱚ ᱞᱤᱧ ᱞᱟᱹᱭ ᱮᱫᱟ ᱢᱟᱱᱮ
ᱱᱚᱣᱟ ᱫᱚ ᱪᱮᱫ ᱤᱧ ᱞᱟᱹᱭᱟ ᱩᱢᱮᱨ ᱩᱢᱮᱨ ᱛᱮ ᱮᱠᱴᱩ ᱵᱚᱱ ᱵᱟᱹᱲᱤᱡᱚᱜ ᱠᱟᱱᱟ ᱩᱢᱮᱨ ᱵᱟᱝ ᱩᱢᱮᱨ ᱛᱮᱜᱮ ᱛᱚ ᱱᱚᱣᱟ ᱠᱚ ᱦᱟᱱᱟ ᱠᱚᱵᱚᱱ ᱫᱟᱹᱲᱟᱜ ᱠᱟᱱᱟ ᱠᱚᱸᱰᱮᱞ ᱧᱟᱯᱟᱢ ᱞᱟᱹᱜᱤᱫ᱾
ᱦᱳᱭ
ᱟᱫᱚ ᱠᱚᱸᱰᱮᱞ ᱧᱟᱯᱟᱢ ᱞᱟᱹᱜᱤᱫ ᱡᱚᱠᱷᱚᱱ ᱵᱚᱱ ᱫᱟᱹᱲᱟᱜ ᱠᱟᱱᱟ ᱩᱱ ᱫᱚ ᱪᱮᱫ ᱪᱤᱠᱟᱹᱜ ᱠᱟᱱᱟ ᱚᱱᱟ ᱡᱟᱦᱟᱸ ᱢᱤᱫ ᱴᱤᱡ ᱥᱟᱹᱨᱤ ᱫᱩᱞᱟᱹᱲ ᱡᱟᱦᱟᱸ ᱛᱟᱦᱮᱸ ᱞᱮᱱᱟ ᱚᱱᱟ ᱡᱤᱱᱤᱥ ᱫᱚ ᱵᱟᱹᱭ ᱵᱟᱹᱭ ᱛᱮ ᱪᱤᱠᱟᱹᱜ ᱠᱟᱱᱟ, ᱢᱟᱱᱮ ᱠᱚᱢ ᱤᱫᱤᱜ ᱠᱟᱱᱟ ᱢᱤᱫᱴᱟᱝ ᱡᱤᱱᱤᱥ ᱪᱮᱛᱟᱱ ᱨᱮᱜᱮ ᱟᱫᱚ ᱢᱩᱪᱟᱹᱫ ᱚᱠᱛᱚᱨᱮ ᱪᱤᱠᱟᱹᱜ ᱠᱟᱱᱟ ᱡᱮ ᱦᱟᱱᱟ ᱰᱟᱹᱨ ᱱᱚᱣᱟ ᱰᱟᱹᱨ ᱵᱟᱱᱟ ᱦᱚᱲᱟᱜ ᱜᱮ ᱢᱤᱫᱴᱤᱡ ᱢᱚᱱᱮ ᱠᱷᱚᱱᱟᱜ ᱦᱤᱡᱩᱜ ᱠᱟᱱ ᱛᱟᱹᱠᱤᱱᱟ ᱡᱮ ᱱᱚᱣᱟ ᱦᱚᱸ ᱥᱤᱵᱤᱞ ᱜᱮᱭᱟ ᱯᱟᱞᱮᱫ ᱦᱟᱱᱟ ᱦᱚᱸ ᱥᱤᱵᱤᱞ ᱜᱮᱭᱟ ᱯᱟᱞᱮᱫ
ᱦᱳᱭ
ᱱᱚᱝᱠᱟ ᱠᱟᱛᱮᱜ ᱟᱠᱤᱱ ᱛᱟᱞᱟᱮ ᱮᱯᱮᱨ ᱦᱮᱰᱮᱡ ᱠᱟᱛᱮᱫ ᱦᱮᱸ ᱚᱱᱮ ᱚᱱᱠᱟ ᱦᱤᱡᱩᱜ ᱠᱟᱱᱟ ᱥᱟᱰᱮᱜ ᱠᱟᱱᱟ ᱠᱚ᱾
ᱟᱫᱚ ᱞᱤᱧ ᱞᱟᱹᱭᱮᱫ ᱱᱚᱝᱠᱟ ᱢᱟ
ᱪᱷᱟᱰᱣᱤ ᱫᱚ ᱞᱟᱭ
ᱠᱟᱹᱡ ᱵᱤᱱ ᱟᱡᱚᱢ ᱵᱟᱲᱟ ᱟᱠᱟᱫᱟ ᱛᱟᱦᱚᱞᱮ ᱟᱹᱰᱤ ᱱᱟᱯᱟᱭ ᱟᱞᱤᱧ ᱟᱴᱠᱟᱨ ᱧᱚᱜ ᱠᱮᱭᱟ ᱦᱳᱭ ᱥᱮ᱾
ᱵᱟᱞᱤᱧ ᱟᱸᱡᱚᱢ ᱞᱮᱫ ᱛᱟᱵᱤᱱᱟ᱾
ᱞᱟᱹᱭ ᱫᱟᱞᱤᱧ ᱱᱚᱜ ᱚᱭ ᱪᱷᱟᱵᱷᱩᱭᱤ ᱥᱮᱱ ᱡᱮᱢᱚᱱ ᱥᱟᱛᱟᱢ ᱥᱮᱱ ᱠᱟᱱᱟᱱ ᱛᱟᱞᱟᱝᱼᱟ, ᱟᱫᱚ ᱚᱱᱟ ᱵᱟᱨᱮ ᱛᱮ ᱠᱟᱴᱤᱡ ᱞᱟᱝ ᱜᱟᱯᱟᱞ ᱢᱟᱨᱟᱣ ᱥᱮ ᱪᱮᱫ ᱞᱟᱜᱤᱫ?
ᱦᱮᱸ ᱪᱮᱫᱟᱜ ᱵᱟᱝ᱾
ᱦᱳᱭ ᱟᱫᱚ ᱞᱤᱧ ᱞᱟᱹᱭᱮᱜᱼᱟ ᱜᱚᱢᱠᱮ ᱦᱮᱸ ᱪᱷᱟᱰᱵᱤ ᱫᱚ ᱛᱤᱱ ᱞᱮᱠᱟᱱᱟᱜ ᱠᱟᱹᱴᱤᱡ ᱵᱮᱱ ᱞᱟᱹᱭ ᱩᱛᱟᱹᱨ
ᱪᱷᱟᱰᱣᱤ ᱫᱚᱻ
ᱟᱹᱞᱤᱧ ᱡᱟᱦᱟᱸᱞᱤᱧ ᱧᱮᱞ ᱧᱟᱢᱟ ᱡᱮ ᱟᱞᱤᱧ ᱦᱚᱸ ᱚᱱᱟ ᱵᱮᱯᱟᱨ ᱛᱮᱫᱚ ᱵᱟᱲᱟᱭ ᱵᱟᱝ, ᱟᱹᱞᱤᱧᱟᱜ ᱱᱤᱝᱠᱟᱹ ᱛᱮᱞᱤᱧ ᱢᱮᱱᱮᱫᱼᱟ ᱢᱚᱱᱮ ᱠᱟᱜ ᱵᱮᱱ ᱠᱚᱸᱰᱮᱞ ᱧᱟᱯᱟᱢᱛᱮᱫ ᱠᱤᱱ ᱦᱮᱡ ᱮᱱᱟ, ᱩᱱᱠᱤᱱᱟᱜ ᱵᱟᱯᱞᱟ ᱢᱟ ᱵᱟᱭ ᱦᱩᱭᱱᱟ,
ᱢᱮᱱᱠᱷᱟᱱ ᱠᱤᱪᱷᱩ ᱫᱤᱱ ᱛᱟᱦᱮᱸ ᱛᱟᱦᱮᱸ ᱛᱮᱜᱮ ᱩᱱᱤ ᱦᱚᱸᱭ ᱟᱵᱟᱨ ᱚᱸᱰᱮ ᱠᱷᱚᱱᱮ ᱚᱪᱚᱜ ᱮᱱᱟ ᱚᱱᱟ ᱫᱚ ᱪᱷᱟᱵᱤ ᱞᱮᱠᱷᱟ ᱛᱟᱵᱤᱱᱟ ᱥᱮᱵᱟᱭ ᱞᱮᱠᱷᱟ ᱛᱟᱵᱤᱱᱟ?
ᱪᱮᱫ ᱞᱮᱠᱟ ᱪᱷᱟᱰᱣᱤ ᱞᱮᱠᱷᱟᱜ ᱟᱭ ᱥᱮ ᱵᱟᱭ ᱞᱮᱠᱷᱟᱜ
ᱦᱮᱸ ᱚᱱᱟᱞᱤᱧ ᱢᱮᱱᱮᱫᱼᱟ ᱚᱱᱟ ᱫᱚ ᱪᱷᱟᱹᱰᱣᱤ ᱞᱮᱠᱷᱟᱜ ᱛᱟᱵᱮᱱᱟ ᱥᱮ ᱵᱟᱭ ᱞᱮᱠᱷᱟᱜ ᱛᱟᱵᱮᱱᱟ?
ᱪᱷᱟᱰᱣᱤ ᱨᱮ ᱫᱚ ᱵᱟᱭ ᱨᱟᱠᱟᱵ-ᱟ᱾
ᱵᱟᱭ ᱨᱟᱠᱟᱵ-ᱟ?
ᱟᱫᱚᱻ ᱢᱟᱱᱮ ᱟᱹᱞᱤᱧ ᱡᱟᱦᱟᱸ ᱩᱰᱟᱹᱝ ᱞᱤᱧ ᱵᱟᱲᱟᱭᱟ ᱛᱟᱦᱚᱞᱮ ᱟᱹᱞᱤᱧ ᱠᱟᱹᱴᱤᱡ ᱦᱟᱸᱜ ᱞᱤᱧ ᱞᱟᱹᱭᱼᱟ, ᱡᱟᱦᱟᱸ ᱩᱰᱟᱹᱜ ᱞᱤᱧ ᱵᱟ ᱡᱟᱦᱟ ᱟᱞᱤᱧ ᱞᱟᱹᱭᱟᱵᱮᱱᱟ ᱵᱟᱲᱛᱤ ᱫᱚ ᱵᱟᱞᱤᱧ ᱞᱟᱹᱭ-ᱟ ᱦᱳᱭᱥᱮ᱾
ᱦᱩᱸ ᱦᱩᱸᱦᱩᱸ ᱦᱩᱸ
ᱦᱟᱸ ᱚᱸᱰᱮ ᱠᱚᱸᱰᱮᱞ ᱧᱟᱯᱟᱢ ᱵᱚᱱ ᱞᱟᱹᱭ-ᱟ᱾ ᱥᱮ ᱠᱚᱸᱰᱮᱞ ᱧᱟᱯᱟᱢ ᱠᱟᱛᱮ ᱠᱚ ᱚᱨ ᱤᱫᱤᱭ ᱟᱠᱟᱱᱟ ᱥᱮᱠᱤᱱ ᱪᱷᱟᱯᱟᱰᱟᱜ ᱠᱟᱱᱟ ᱟᱹᱠᱤᱱ ᱛᱮᱜᱮ, ᱵᱟᱯᱞᱟ ᱟᱹᱣᱨᱤ ᱦᱩᱭ ᱛᱮᱜᱮ ᱦᱚᱭ ᱥᱮ᱾
ᱦᱩᱸᱦᱩᱸ
ᱱᱚᱣᱟ ᱫᱚ ᱪᱷᱟᱹᱰᱣᱤ ᱫᱚᱼᱼ ᱱᱚᱣᱟ ᱫᱚ ᱪᱷᱟᱹᱵᱣᱤ ᱫᱚ ᱪᱷᱟᱹᱰᱣᱤ ᱜᱮᱠᱚ ᱢᱮᱛᱟᱜ ᱠᱟᱱᱟ ᱱᱚᱣᱟ ᱫᱚ ᱦᱟᱸᱜ ᱚᱠᱟ ᱞᱮᱠᱟᱱ ᱪᱷᱟᱹᱰᱣᱤ ᱠᱚ ᱯᱮᱸᱫᱟ ᱪᱷᱟᱹᱰᱣᱤ ᱥᱮ ᱪᱮᱫ ᱪᱟᱹᱰᱣᱤ ᱠᱚ ᱢᱮᱛᱟᱜ ᱠᱟᱱᱟ ᱟᱨᱠᱤ ᱟᱹᱞᱤᱧ ᱦᱚᱸ ᱩᱱᱟᱹᱜ ᱱᱟᱯᱟᱭ ᱫᱷᱟᱨᱟ ᱫᱚ ᱦᱟᱸᱜ ᱵᱟᱹᱞᱤᱧ ᱫᱤᱥᱟᱹᱭᱟ ᱦᱳᱭ
ᱦᱩᱸ ᱦᱩᱸ
ᱦᱳᱭ ᱥᱮ
ᱦᱮᱸ ᱠᱟᱨᱚᱱ ᱚᱸᱰᱮ ᱦᱚᱸᱛᱚ ᱮᱭ ᱟᱛᱳ ᱦᱚᱲ ᱢᱟᱺᱡᱷᱤ ᱢᱟᱯᱟᱡᱷᱤ ᱟᱛᱮᱫ ᱛᱚᱭ ᱛᱚᱞᱚᱜ ᱠᱟᱱ ᱜᱮᱭᱟ ᱥᱮ ᱛᱚᱞ ᱯᱚᱨᱮ ᱦᱚᱸ ᱟᱵᱟᱨᱮ ᱚᱱᱟ ᱡᱟᱭᱜᱟᱨᱮ ᱦᱤᱡᱩᱜ ᱠᱟᱱᱟ᱾
ᱚᱱᱟ ᱪᱤᱠᱟᱹᱞᱤᱧ ᱢᱮᱱᱟ ᱚᱱᱟ ᱦᱚᱸ ᱡᱟᱦᱟᱸ ᱜᱮᱵᱮᱱ ᱢᱮᱱ ᱮᱫᱟ ᱪᱷᱟᱹᱰᱭᱤ ᱦᱳᱠ ᱟᱨ ᱰᱟᱜᱣᱟ ᱪᱷᱟᱹᱰᱣᱤ ᱦᱳᱠ ᱡᱟᱦᱟᱸᱴᱟᱜ ᱜᱮ ᱢᱤᱫᱴᱤᱡ ᱞᱮᱠᱷᱟ ᱜᱮᱭᱟ ᱮᱨᱯᱚᱨ ᱟᱵᱮᱱ ᱵᱟᱯᱞᱟ ᱛᱟᱭᱚᱢ ᱢᱤᱫᱴᱟᱝ ᱟᱵᱟᱨ ᱦᱩᱭᱩᱜ ᱛᱟᱵᱮᱱᱟ
ᱚᱱᱟᱱᱟ ᱫᱚ ᱦᱩᱭᱩᱜ ᱠᱟᱱᱟ ᱜᱚᱝᱠᱮ ᱯᱤᱭᱳᱨ ᱪᱷᱟᱹᱰᱣᱤ ᱡᱟᱦᱟᱸᱭ ᱠᱚᱣᱟᱜ ᱫᱤᱥᱚᱢ ᱦᱚᱲ ᱥᱟᱢᱟᱝ ᱨᱮ ᱡᱟᱦᱟᱸ ᱞᱚᱴᱟ ᱤᱭᱟᱹ ᱫᱤᱱ ᱫᱟᱲᱮ ᱠᱟᱛᱮ ᱦᱚᱲ ᱟᱜ ᱥᱟᱛᱟᱢ ᱥᱟᱠᱟᱢ ᱚᱲᱮᱡᱽᱼᱼ
ᱟᱪᱪᱷᱟ ᱟᱪᱪᱷᱟ ᱟᱨ ᱛᱟᱦᱚᱞᱮ ᱜᱤᱫᱽᱨᱟᱹᱼ ᱯᱤᱫᱽᱨᱟᱹ ᱵᱟᱹᱜᱤ ᱠᱟᱛᱮ ᱡᱟᱦᱟᱸᱭ
ᱦᱳᱭ ᱦᱳᱭ ᱞᱟᱹᱭ ᱢᱮ
ᱢᱮᱱ ᱫᱟᱹᱞᱤᱧ ᱡᱟᱦᱟᱸᱭ ᱜᱮ ᱡᱩᱫᱤ ᱜᱤᱫᱽᱨᱟᱹ ᱯᱤᱫᱽᱨᱟᱹ ᱠᱟᱛᱮᱫ ᱠᱚ ᱪᱷᱟᱹᱰᱣᱤᱼᱟ ᱩᱱᱠᱩ ᱠᱚᱫᱚ ᱪᱤᱞᱤ ᱪᱷᱟᱹᱰᱣᱤ ᱠᱚ ᱢᱮᱛᱟ ᱠᱚᱣᱟ ᱛᱚᱵᱮ
ᱟᱫᱚ ᱜᱚᱝᱠᱮ ᱚᱱᱟ ᱢᱟ ᱢᱤᱫᱜᱮ ᱦᱩᱭᱮᱱ ᱵᱟᱯᱞᱟ ᱩᱱᱤ ᱫᱚ ᱵᱟᱯᱞᱟ ᱠᱚᱦᱚᱸ ᱛᱟᱭᱚᱢ ᱟᱫᱚ ᱚᱱᱟ ᱚᱱᱟ ᱫᱚ ᱠᱟᱱᱟ ᱵᱟᱯᱞᱟ ᱵᱟᱯᱞᱟ ᱛᱟᱭᱚᱢ ᱥᱤᱸᱫᱩᱨ ᱢᱮᱱᱛᱮ ᱠᱩᱲᱤ ᱜᱤᱫᱟᱹᱨ ᱢᱚᱞᱚᱝ ᱨᱮ ᱥᱤᱸᱫᱩᱨ ᱯᱤᱭᱳᱨ ᱪᱷᱟᱹᱰᱵᱤᱭ ᱞᱮᱠᱷᱟᱜ ᱠᱟᱱᱟ
ᱦᱩᱸ ᱦᱩᱸ
ᱟᱫᱚ ᱜᱤᱫᱟᱹᱨ ᱯᱤᱫᱟᱹᱨ ᱯᱚᱨᱮ ᱫᱚ ᱦᱟᱸᱜ ᱚᱱᱛᱮ ᱫᱚ ᱩᱱᱟᱹᱜ ᱫᱚ ᱵᱟᱹᱞᱤᱧ ᱵᱟᱲᱟᱭᱟ ᱩᱱᱠᱩ ᱫᱚ ᱪᱤᱞᱤ ᱪᱷᱟᱰᱵᱤ ᱠᱚ ᱢᱮᱛᱟ ᱠᱚᱣᱟ ᱯᱮ ᱨᱚᱠᱚᱡ ᱞᱤᱧ ᱵᱟᱲᱟᱭᱭᱟᱛᱚ ᱢᱮᱛᱟ ᱠᱚ ᱠᱟᱱᱟ ᱥᱟᱥᱟᱝ ᱪᱷᱟᱰᱵᱤ ᱩᱱᱠᱩ ᱠᱚ ᱢᱮᱛᱟ ᱠᱚ ᱠᱟᱱᱟ ᱡᱟᱦᱟᱸᱭ ᱫᱚ ᱦᱚᱨᱚᱜ ᱪᱤᱱ ᱠᱚ ᱦᱩᱭ ᱠᱟᱱ ᱛᱟᱭᱟ ᱟᱨᱠᱤ ᱦᱚᱨᱚᱜ ᱪᱤᱱ ᱦᱳᱭ ᱯᱚᱨ ᱠᱩᱲᱤ ᱡᱩᱫᱤ ᱵᱟᱯᱞᱟᱭ ᱵᱷᱟᱜᱚᱲᱟ ᱮᱴᱠᱮᱴᱚᱬᱮ ᱠᱷᱟᱹᱛᱤᱨ ᱛᱮ ᱵᱟᱭ ᱦᱩᱭᱩᱜ ᱟ
ᱟᱪᱪᱷᱟ ᱟᱨ ᱢᱤᱫᱴᱤᱡ ᱫᱚ ᱵᱟᱯᱞᱟ ᱛᱟᱭᱚᱢ ᱵᱟᱝ
ᱦᱚᱭ ᱟᱨ ᱢᱤᱫᱴᱤᱡ ᱵᱟᱯᱞᱟ ᱛᱟᱭᱚᱢ ᱟᱨ ᱩᱱᱠᱩ ᱪᱷᱟᱰᱵᱤ ᱠᱚᱦᱚᱸ ᱚᱱᱟ ᱜᱮᱞ ᱵᱟᱨ ᱜᱮᱞ ᱵᱟᱨ ᱫᱷᱟᱣ ᱪᱷᱟᱰᱵᱤ ᱛᱟᱭᱚᱢ
ᱟᱪᱪᱷᱟ ᱜᱚᱝᱠᱮ ᱚᱱᱟ ᱫᱚ ᱚᱠᱟ ᱞᱮᱠᱟ
ᱦᱳᱭ ᱚᱱᱟ ᱫᱚ ᱢᱟᱱᱮ ᱚᱱᱟ ᱫᱚ ᱢᱮᱜᱴᱮᱝ ᱡᱟᱦᱟᱸ ᱯᱟᱹᱦᱤᱞ ᱠᱷᱚᱱ ᱦᱮᱡ ᱠᱟᱱᱟ ᱦᱮᱡ ᱟᱹᱜᱩ ᱟᱠᱟᱱᱟ ᱚᱱᱟ ᱞᱮᱠᱟᱛᱮ ᱫᱚ ᱡᱩᱫᱤ ᱩᱱᱤ ᱢᱟᱱᱮ ᱜᱮᱞ ᱵᱟᱨ ᱫᱷᱟᱭ ᱮ ᱪᱷᱟᱰᱣᱤᱜᱼᱟ ᱢᱟᱱᱮ ᱩᱱᱤ ᱩᱱᱤ ᱫᱚ ᱰᱟᱹᱝᱜᱩᱣᱟᱹ ᱠᱩᱲᱤ ᱜᱮ ᱜᱮᱞ ᱯᱮ ᱡᱚᱠᱷᱚᱱᱮ ᱡᱟᱶᱟᱭᱚᱜ ᱟᱭ ᱥᱮ ᱩᱱ ᱚᱠᱛᱚ ᱫᱚ ᱩᱱᱤ ᱫᱚ ᱰᱟᱹᱝᱜᱩᱭᱟᱹ ᱠᱩᱲᱤ ᱛᱮᱠᱚ ᱢᱟᱱᱟᱣᱮᱭᱟ ᱥᱮ ᱫᱟᱹᱣᱲᱟᱹ ᱨᱮ ᱫᱩᱲᱩᱵ ᱫᱟᱹᱣᱲᱟᱹ ᱨᱮ ᱫᱩᱲᱩᱵ ᱠᱟᱛᱮ ᱪᱷᱟᱢᱰᱟ ᱞᱟᱛᱟᱨ ᱨᱮ ᱩᱱᱤ ᱠᱚ ᱛᱩᱞᱮ ᱛᱮᱠᱚ ᱥᱤᱸᱫᱩ ᱨᱟᱭᱟ ᱛᱟᱦᱞᱮ ᱮᱠᱪᱩᱭᱮᱞᱤ ᱪᱷᱟᱹᱰᱵᱤ ᱠᱩᱲᱤ ᱠᱚ ᱦᱚᱸ ᱫᱩᱲᱩᱵ ᱠᱟᱛᱮᱜ ᱢᱮᱜᱴᱮᱱ ᱜᱩᱞᱟᱹᱡ ᱵᱟᱦᱟ ᱥᱮ ᱡᱟᱦᱟᱱ ᱛᱚᱣᱟ ᱵᱟᱦᱟ ᱪᱮᱛᱟᱱ ᱥᱤᱸᱫᱩᱨ ᱠᱟᱛᱮᱫ ᱞᱩᱛᱩᱨ ᱨᱮᱠᱚ ᱨᱮᱵᱮᱫ ᱟᱭᱟ ᱱᱚᱝᱠᱟᱱᱟᱜ ᱪᱷᱟᱹᱰᱣᱤᱱᱟᱜ ᱵᱟᱯᱞᱟᱱᱟᱜ ᱨᱤᱛᱤ ᱢᱟ ᱟᱵᱚ ᱥᱚᱢᱟᱡᱽ ᱨᱮᱢᱟ ᱢᱮᱱᱟᱜ ᱟᱠᱟᱫ ᱜᱮ ᱟᱫᱚ ᱱᱚᱝᱠᱟ ᱞᱮᱠᱟᱛᱮ ᱟᱹᱞᱤᱧ ᱟᱹᱞᱤᱧ ᱛᱚ ᱟᱨ ᱵᱟᱹᱞᱤᱧ ᱞᱟᱹᱭᱫᱟ ᱱᱚᱣᱟᱜᱮ ᱡᱩᱛᱟ ᱥᱮ ᱱᱚᱣᱟ ᱜᱮ ᱥᱟᱹᱨᱤᱭᱟ ᱟᱫᱚ ᱢᱟᱱᱮ ᱠᱟᱛᱷᱟ ᱨᱮ ᱵᱟᱠᱚ ᱞᱟᱹᱭ ᱠᱟᱜ ᱟ ᱫᱮᱥ ᱜᱩᱱᱮ ᱵᱮᱥ ᱨᱟᱡᱟ ᱜᱩᱱᱮ ᱯᱨᱚᱡᱟ ᱚᱠᱟ ᱫᱤᱥᱚᱢ ᱚᱠᱟ ᱞᱮᱠᱟ ᱪᱮᱫ ᱦᱚᱸ ᱵᱟᱵᱮᱱ ᱵᱩᱡᱽ ᱠᱮᱭᱟ
ᱵᱟᱵᱮᱱ ᱵᱩᱡᱟ
ᱦᱳᱭ ᱦᱳᱭ ᱟᱫᱚ ᱚᱱᱠᱟ ᱞᱮᱠᱟᱛᱮ ᱦᱟᱸᱜ ᱟᱞᱮ ᱫᱤᱥᱚᱢ ᱠᱚ ᱡᱟᱦᱟ ᱞᱤᱧ ᱧᱮᱞ ᱟᱜᱩ ᱠᱟᱜᱼᱟ᱾ ᱱᱚᱣᱟ ᱪᱷᱟᱰᱤ ᱠᱩᱲᱤᱭᱟᱛᱮ ᱱᱚᱣᱟ ᱵᱟᱯᱞᱟ ᱠᱚ ᱚᱟᱞᱧ